ᱦᱮᱸ
ᱦᱮᱸ ᱟᱞᱤᱧᱟᱜ ᱨᱚᱲ ᱟᱸᱡᱚᱢᱚᱜ ᱠᱟᱱᱟ ᱴᱷᱤᱠᱴᱷᱟᱠ।
ᱦᱮᱸ ᱟᱸᱡᱚᱢᱚᱜ ᱠᱟᱱᱟ।
ᱟᱪᱪᱷᱟ᱾ ᱦᱮᱸ ᱟᱸᱡᱚᱢᱚᱜ ᱠᱟᱱᱟ ᱮᱸᱻ ᱛᱟᱦᱚᱞᱮ ᱪᱮᱫ ᱞᱮᱠᱟ ᱢᱮᱱᱟᱜ ᱵᱤᱱᱟ?
ᱦᱮᱸ ᱱᱟᱯᱟᱭ ᱜᱮ᱾ ᱟᱹᱵᱤᱱ ᱚᱠᱟ ᱞᱮᱠᱟ ᱢᱮᱱᱟᱜ
ᱦᱮᱸ ᱟᱞᱤᱧ ᱦᱚᱸ ᱱᱤᱛᱚᱜ ᱫᱚ ᱱᱟᱯᱟᱭ ᱜᱮ ᱢᱮᱱᱟᱜ ᱞᱤᱧᱟ ᱛᱟᱦᱟᱞᱮ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱦᱮᱸ ᱚᱲᱟᱜ ᱦᱚᱲ ᱱᱟᱯᱟᱭ ᱜᱮ ᱢᱮᱱᱟᱜ ᱠᱚᱣᱟ ᱟᱵᱮᱱ ᱨᱮᱱ ᱚᱲᱟᱜ ᱦᱚᱲ ᱠᱚ ᱱᱟᱯᱟᱭ ᱜᱮᱛᱚ?
ᱦᱮᱸ ᱟᱞᱤᱧ ᱨᱮᱱ ᱚᱲᱟᱜ ᱦᱚᱲ ᱦᱚᱸᱠᱚ ᱱᱟᱯᱟᱭ ᱜᱮᱭᱟ ᱱᱤᱭᱟᱹ ᱜᱷᱟᱹᱲᱤᱡ ᱫᱚ।
ᱦᱮᱸ
ᱟᱪᱪᱷᱟ ᱛᱟᱦᱮᱱᱟ ᱪᱟᱥ ᱠᱟᱹᱢᱤ ᱠᱚᱯᱮ ᱮᱛᱚᱦᱚᱵ ᱠᱟᱜᱼᱟ?
ᱦᱮᱸ ᱪᱟᱥ ᱠᱟᱹᱢᱤ ᱠᱚᱫᱚ ᱼᱼ ᱞᱮᱛᱟᱲ ᱜᱮ ᱮᱛᱚᱦᱚᱵ ᱦᱩᱭ ᱠᱟᱱᱟ ᱱᱚᱜᱼᱚᱭ ᱛᱚ ᱠᱤᱪᱷᱩ ᱫᱤᱱ ᱢᱟᱲᱟᱝ ᱨᱮᱜᱮ ᱛᱚᱞᱟ ᱠᱚᱞᱮ ᱜᱤᱰᱤ ᱠᱟᱜᱼᱟ ᱵᱟᱹᱫᱽ ᱨᱮ ᱫᱚ ᱛᱚᱞᱟ ᱠᱚ ᱮᱢ ᱦᱩᱭ ᱟᱠᱟᱱᱟ ᱛᱚᱞᱟ ᱠᱚ ᱟᱫᱚ ᱵᱟᱝ ᱦᱟᱨᱟ ᱟᱠᱟᱱᱟ ᱡᱩᱫᱤᱭᱳ ᱼᱼ ᱮᱸᱻ ᱥᱮᱨᱢᱟ ᱡᱟᱹᱲᱤ ᱫᱟᱜ ᱦᱚᱸ ᱵᱷᱟᱜᱤ ᱜᱮ ᱫᱟᱜ ᱢᱟᱭ ᱫᱟᱜ ᱟᱠᱟᱫᱟ ᱟᱫᱚ ᱼᱼ ᱛᱚᱞᱟ ᱠᱚ ᱵᱟᱝ ᱦᱩᱭ ᱞᱮᱱ ᱼᱼ ᱠᱷᱟᱱ ᱱᱤᱛ ᱦᱚᱸ ᱨᱚᱦᱚᱭ ᱠᱟᱹᱢᱤ ᱠᱚ ᱵᱟᱝ ᱜᱟᱱᱚᱜ ᱠᱟᱱᱟ ᱟᱫᱚ ᱟᱯᱮ ᱚᱱ ᱼᱼ ᱛᱮ ᱫᱚ ᱚᱠᱟᱮᱠᱟ ᱪᱟᱥ ᱠᱟᱹᱢᱤ ᱠᱚᱫᱚ ᱯᱮ ᱮᱛᱚᱦᱚᱵ ᱠᱮᱜᱼᱟ ᱥᱮ ᱫᱮᱨᱤ ᱜᱮ ᱛᱟᱯᱮᱭᱟ?
ᱦᱮᱸ ᱟᱞᱮ ᱥᱮᱫ ᱦᱚᱸ ᱪᱟᱥ ᱠᱟᱹᱢᱤ ᱫᱚ ᱮᱛᱚᱦᱚᱵ ᱟᱠᱟᱫᱼᱟ ᱞᱮ ᱱᱚᱜᱼᱚᱭ। ᱦᱚᱞᱟ ᱢᱟᱦᱟᱫᱮᱨ ᱠᱷᱚᱱᱟᱜ ᱜᱮ ᱟᱫᱚ ᱚᱱᱠᱟ ᱫᱟᱜ ᱡᱟᱹᱲᱤ ᱦᱩᱭ ᱞᱮᱱ ᱛᱟᱦᱮᱸᱜᱼᱟ ᱟᱫᱚ ᱼᱼ ᱚᱱᱠᱟ ᱡᱟᱦᱟᱸ ᱵᱟᱹᱭᱦᱟᱹᱲ ᱚᱱᱟ ᱫᱚ ᱢᱟᱲᱟᱝ ᱧᱚᱜ ᱛᱮᱜᱮᱞᱮ ᱛᱩᱫ ᱛᱚᱞᱟ ᱠᱟᱜ ᱛᱟᱦᱮᱸᱜᱼᱟ।
ᱦᱮᱸ
ᱫᱚ ᱦᱟᱨᱟ ᱠᱟᱱᱟ ᱟᱨ ᱦᱩᱭᱩᱜ ᱠᱟᱱᱟ ᱛᱮ ᱦᱳᱭ
ᱛᱟᱦᱚᱞᱮ ᱟᱯᱮ ᱫᱚ? ᱢᱟᱱᱮ ᱥᱮᱨᱢᱟᱨ ᱨᱮ ᱢᱤᱫ ᱫᱷᱟᱣ ᱯᱮ ᱪᱟᱥᱟ ᱥᱮ ᱵᱟᱨ ᱫᱷᱟᱣ?
ᱦᱮᱸ ᱟᱞᱮ ᱫᱚ ᱥᱮᱨᱢᱟ ᱨᱮᱫᱚ ᱚᱱᱠᱟ ᱢᱤᱫ ᱫᱷᱟᱣ ᱜᱮᱞᱮ ᱪᱟᱥ ᱜᱮᱭᱟ᱾ ᱚᱱᱠᱟ ᱵᱟᱨᱫ ᱫᱷᱟᱣ ᱟᱫᱚ ᱟᱞᱮᱥᱮᱫ ᱫᱚ ᱚᱱᱮ ᱚᱱᱠᱟ ᱟᱛᱚ ᱟᱫᱚ ᱚᱱᱟᱛᱮ ᱢᱤᱫ ᱫᱷᱟᱣ ᱜᱮ
ᱦᱮᱸ ᱵᱟᱝᱟ ᱟᱞᱮ ᱫᱚ ᱚᱱᱠᱟ ᱼᱼ ᱟᱞᱮ ᱫᱚ ᱥᱮᱨᱢᱟ ᱨᱮ ᱵᱟᱨ ᱫᱷᱟᱣ ᱞᱮ ᱪᱟᱥᱟ᱾ ᱟᱫᱚ ᱼᱼ ᱟᱞᱮ ᱚᱱᱛᱮ ᱫᱚ ᱚᱱᱟ ᱤᱭᱟᱹ ᱠᱚ ᱢᱮᱱᱟᱜᱼᱟ ᱮᱸᱻ
ᱵᱟᱸᱫᱷ ᱠᱚ ᱢᱮᱱᱟᱜᱼᱟ ᱛᱟᱯᱚᱨᱮ ᱥᱮᱞᱩ ᱠᱚ ᱢᱮᱱᱟᱜᱼᱟ᱾ ᱡᱟᱦᱟᱸ ᱦᱚᱛᱮ ᱛᱮ ᱼᱼ ᱮᱸᱻ ᱥᱤᱛᱩᱝ ᱫᱤᱱ ᱦᱚᱸ ᱚᱱᱟ ᱼᱼ ᱥᱮᱞᱩ ᱫᱟᱜ ᱠᱚᱛᱮ ᱦᱚᱸᱠᱚ ᱪᱟᱥᱟ ᱟᱨ ᱡᱚᱠᱷᱚᱱ ᱥᱮᱞᱚ ᱫᱟᱜ ᱼᱼ ᱢᱟ ᱢᱮᱱᱟᱜ ᱜᱮᱭᱟ ᱚᱱᱟ ᱥᱟᱶᱛᱮ ᱵᱟᱸᱫ ᱨᱮᱱᱟᱜ ᱫᱟᱜ ᱦᱚᱸ ᱢᱮᱱᱟᱜ ᱜᱮᱭᱟ ᱚᱱᱟ ᱠᱚ ᱵᱟᱸᱫ ᱨᱮᱱᱟᱜ ᱫᱟᱜ ᱠᱚᱨᱮᱠᱚ ᱦᱟᱛᱟᱣ ᱠᱚ ᱪᱟᱥ ᱜᱮᱭᱟ। ᱛᱟᱯᱚᱨᱮ ᱚᱱᱠᱟ ᱥᱚᱵᱡᱤ ᱼᱼ ᱥᱚᱵᱡᱤ ᱠᱚ ᱟᱲᱟᱜ ᱠᱚᱦᱚᱸ ᱠᱚ ᱪᱟᱥ ᱜᱮᱭᱟ ᱚᱱᱟ ᱠᱚᱦᱚᱸ ᱦᱩᱭᱩᱜ ᱜᱮᱭᱟ ᱟᱫᱚ ᱚᱠᱚᱭ ᱚᱠᱟ ᱞᱮᱠᱟ ᱼᱼ ᱥᱩᱵᱤᱫᱟᱭ ᱵᱩᱡᱷᱟᱹᱣᱟ ᱚᱱᱠᱟ ᱜᱮ ᱪᱟᱥᱟᱭ ᱩᱱᱤ ᱫᱚ ᱟᱨ ᱪᱮᱫ
ᱟᱪᱪᱷᱟ ᱟᱪᱪᱷᱟ ᱛᱟᱦᱟᱞᱮ ᱟᱯᱮ ᱥᱮᱫ ᱚᱱᱠᱟ ᱫᱟᱜ ᱨᱮᱱᱟᱜ ᱥᱩᱵᱤᱫᱟ ᱫᱚ ᱢᱮᱱᱟᱜ ᱜᱮᱭᱟ
ᱦᱮᱸ ᱦᱮᱸ ᱦᱮᱸ ᱫᱟᱜ ᱨᱮᱱᱟᱜ ᱥᱩᱵᱤᱫᱷᱟ ᱫᱚ ᱢᱮᱱᱟᱜ ᱜᱮᱭᱟ ᱟᱞᱮ ᱚᱱᱛᱮ ᱫᱚ।
ᱟᱪᱪᱷᱟ ᱟᱹᱰᱤ ᱱᱟᱯᱟᱭ ᱟᱞᱮᱥᱮᱫ ᱫᱚ ᱠᱟᱹᱴᱤᱡ ᱚᱱᱠᱟ ᱫᱟᱜ ᱠᱚᱨᱮᱱᱟᱜ ᱥᱩᱵᱤᱫᱷᱟ ᱫᱚᱢᱮ ᱵᱟᱹᱱᱩᱜ ᱟᱠᱟᱟᱜᱼᱟ।
ᱦᱮᱸ ᱦᱮᱸ ᱟᱫᱚ ᱦᱳᱭ ᱫᱟᱜ ᱨᱮᱱᱟᱜ ᱥᱩᱵᱤᱫᱷᱟ ᱵᱟᱝᱠᱷᱟᱱ ᱦᱚᱸ ᱚᱠᱟ ᱞᱮᱠᱟᱢ ᱪᱟᱥᱟ ᱚᱱᱟ ᱦᱚᱸᱛᱚ ᱢᱤᱫᱴᱟᱝ ᱠᱟᱛᱷᱟ ᱠᱟᱱᱟ। ᱥᱮ ᱪᱮᱫ ᱪᱟᱥ ᱢᱟ ᱢᱚᱱᱮ ᱞᱮᱱᱠᱷᱟᱱᱮᱢ ᱪᱟᱥ ᱠᱼᱟ ᱚᱱᱠᱟᱱ ᱠᱟᱛᱷᱟ ᱢᱟ ᱵᱟᱝ ᱠᱟᱱᱟ ᱫᱟᱜ ᱡᱟᱹᱲᱤ ᱡ ᱪᱮᱛᱟᱱ ᱨᱮᱦᱚᱸ ᱟᱹᱰᱤ ᱜᱟᱱ ᱜᱮ ᱱᱤᱨᱵᱷᱚᱨᱟᱭ। ᱚᱱᱟ ᱦᱚᱸ ᱠᱟᱛᱷᱟ ᱼᱼ ᱛᱟᱱ ᱜᱮᱭᱟ ᱟᱹᱰᱤᱛᱮᱫ ᱜᱮ ᱟᱫᱚ ᱵᱟᱝᱟ ᱡᱩᱫᱤ ᱚᱱᱟ ᱼᱼ ᱛᱩᱲᱤ ᱠᱚ ᱛᱤᱞᱢᱤᱧ ᱠᱚ ᱚᱱᱟ ᱚᱱᱟ ᱠᱚᱫᱚ ᱢᱟᱱᱮ
ᱚᱱᱠᱟ ᱫᱚ ᱫᱟᱜ ᱵᱟᱝ ᱞᱟᱜᱟᱜ ᱜᱮᱭᱟ ᱡᱩᱫᱤᱭᱳ ᱚᱱᱟ ᱠᱚᱢ ᱫᱟᱜ ᱠᱚᱛᱮ ᱜᱮ ᱦᱩᱭᱩᱜ ᱜᱮᱭᱟ ᱛᱩᱲᱤ ᱠᱚ ᱛᱤᱞᱢᱤᱧ ᱠᱚ ᱚᱱᱟ ᱠᱚᱫᱚ ᱯᱮ ᱪᱟᱥ ᱜᱮᱭᱟ ᱥᱮ
ᱦᱳᱭ ᱦᱳᱭ ᱦᱮᱸ ᱦᱮᱸ ᱛᱩᱲᱤ ᱠᱚ ᱛᱤᱞᱢᱤᱧ ᱠᱚᱫᱚ ᱚᱱᱠᱟ ᱫᱚᱢᱮ ᱡᱟᱹᱥᱛᱤ ᱫᱟᱜ ᱫᱚ ᱵᱟᱭ ᱞᱟᱜᱟᱜᱼᱟ ᱚᱱᱟ ᱯᱩᱭᱞᱳ ᱯᱩᱭᱞᱩ ᱜᱮ ᱠᱟᱹᱴᱤᱡ ᱫᱟᱜ ᱟᱫᱚ ᱞᱟᱜᱟᱜᱼᱟ ᱟᱫᱚ ᱪᱟᱥ ᱵᱟᱲᱟᱭ ᱜᱮᱭᱟᱞᱮ ᱚᱱᱟ ᱠᱚᱫᱚ ᱚᱝᱠᱣᱟ ᱠᱟᱹᱴᱤᱡ ᱫᱚ ᱚᱲᱟᱜ ᱠᱚᱨᱮ ᱡᱚᱢ ᱞᱮᱠᱟ ᱫᱚ ᱦᱩᱸ
ᱦᱳᱭ ᱟᱫᱚ ᱚᱱᱟ ᱠᱚ ᱪᱟᱥ ᱞᱮᱠᱷᱟᱱ ᱫᱚ ᱦᱮᱸ᱾ ᱦᱮᱸ ᱞᱟᱹᱭ ᱵᱤᱱ
ᱛᱟᱦᱟᱞᱮ ᱟᱯᱮ ᱥᱮᱫ ᱫᱚ ᱚᱱᱠᱟ ᱼᱼ ᱸ ᱪᱟᱥᱵᱟᱥ ᱫᱚ ᱢᱮᱱᱟᱜᱼᱟ ᱥᱩᱵᱤᱫᱟ ᱫᱚ ᱟᱫᱚ ᱡᱩᱫᱤ ᱡᱟᱦᱟᱸᱭᱟᱜ ᱪᱮᱫ ᱦᱩᱭᱩᱜᱼᱟ ᱩᱱᱤ ᱫᱚ ᱠᱚᱨᱟᱣ ᱫᱟᱲᱮᱭᱟᱜᱼᱟᱭ ᱦᱮᱸ ᱥᱮ ᱵᱟᱝ
ᱦᱮᱸ ᱦᱮᱸ ᱦᱮᱸ ᱦᱳᱭ ᱥᱩᱵᱤᱫᱟ ᱫᱚ ᱵᱷᱟᱜᱤ ᱜᱮ ᱢᱮᱱᱟᱜᱼᱟ ᱟᱫᱚ
ᱟᱫᱚ ᱱᱮᱛᱟᱨ ᱫᱚ ᱪᱟᱥ ᱠᱟᱹᱢᱤ ᱠᱟᱹᱢᱤ ᱛᱮᱦᱚᱸ ᱠᱚ ᱠᱩᱲᱭᱟᱹ ᱪᱟᱵᱟᱜ ᱠᱟᱱᱟ ᱠᱟᱱᱟ ᱦᱚᱲ ᱠᱚ ᱞᱟᱹᱭ ᱟᱠᱚ ᱪᱟᱥ ᱨᱮ ᱯᱚᱭᱥᱟ ᱵᱟᱱᱩᱜᱼᱟ ᱠᱷᱚᱨᱪᱟ ᱜᱮ ᱵᱟᱹᱲᱛᱤ ᱚᱱᱠᱟ ᱢᱩᱱᱟᱯᱷᱟ ᱵᱟᱝᱠᱚ ᱵᱩᱡᱷᱟᱹᱣᱮᱫ ᱛᱮ ᱡᱟᱨ ᱡᱚᱱᱱᱮ ᱟᱫᱚ ᱠᱤᱪᱷᱩ ᱦᱚᱲ ᱫᱚ ᱵᱟᱠᱚ ᱪᱟᱥᱮᱜᱼᱟ ᱵᱟᱹᱫ ᱵᱟᱹᱭᱦᱟᱹᱲ ᱢᱮᱱᱟᱜ ᱛᱟᱠᱚ ᱨᱮᱦᱚᱸ ᱵᱟᱠᱚ ᱪᱟᱥᱟ ᱟᱫᱚ ᱡᱟᱹᱭ ᱡᱟᱨ ᱚᱠᱚᱭ ᱦᱟᱱᱟ ᱱᱟᱣᱟ ᱵᱮᱵᱥᱟ ᱠᱚᱠᱚ ᱥᱟᱵ ᱡᱚᱱᱟᱜ ᱠᱟᱱᱟ ᱪᱟᱥᱵᱟᱥ ᱦᱚᱸ ᱠᱷᱩᱵ ᱮᱠᱴᱟ ᱫᱚ ᱚᱱᱠᱟ ᱫᱚ ᱟᱨ ᱱᱮᱛᱟᱨ ᱫᱚ ᱪᱟᱥ ᱵᱟᱥ ᱦᱚᱸ ᱢᱟᱲᱟᱝ ᱡᱮᱨᱚᱠᱚᱢ ᱯᱟᱹᱦᱤᱞ ᱛᱟᱦᱮᱸ ᱠᱟᱱᱟ ᱡᱮ ᱮ ᱦᱚᱲ ᱦᱚᱲ ᱫᱟᱨᱟᱭ ᱛᱮᱢ ᱠᱟᱹᱢᱤ ᱦᱚᱪᱚᱭᱟ ᱢᱩᱱᱤᱥ ᱦᱩᱭᱩᱜᱼᱟ ᱚᱱᱟ ᱡᱚᱢᱟᱜ ᱧᱩᱣᱟᱜ ᱟᱹᱰᱤ ᱜᱟᱱ ᱢᱤᱫᱴᱟᱝ ᱦᱚᱨᱚᱚᱵᱚᱨᱚ ᱛᱟᱦᱮᱸ ᱠᱟᱱᱟ ᱱᱮᱛᱟᱨ ᱫᱚ ᱟᱫᱚ ᱡᱚᱛᱚ ᱜᱮᱛᱚ ᱜᱟᱹᱰᱤ ᱠᱚᱛᱮ ᱛᱮᱜᱮ ᱜᱟᱹᱰᱤ ᱠᱚᱛᱮ ᱜᱮ ᱦᱩᱭᱩᱜ ᱠᱟᱱᱟ ᱡᱚᱛᱚᱱᱟᱜ
ᱚᱱᱠᱟᱟᱜᱮ ᱱᱮᱛᱟᱨ ᱢᱟ ᱡᱟᱹᱥᱛᱤ ᱠᱟᱭ ᱛᱮᱫᱚ ᱚᱱᱠᱟ ᱪᱟᱥ ᱢᱟᱱᱮ ᱢᱟᱹᱱᱢᱤ ᱪᱮᱫ ᱤᱧ ᱞᱟᱹᱭᱟ ᱱᱤᱡᱮ ᱫᱟᱨᱟᱭ ᱛᱮᱫᱚ ᱡᱟᱹᱥᱛᱤ ᱫᱚ ᱵᱟᱝᱵᱚᱱ ᱠᱟᱹᱢᱤ ᱦᱚᱪᱚᱭᱮᱫᱼᱟ ᱚᱱᱠᱟ ᱢᱟᱱᱮ ᱥᱩᱠ ᱵᱚᱱ ᱠᱷᱚᱡᱚᱜ ᱠᱟᱱᱟ ᱡᱟᱹᱥᱛᱤ
ᱦᱮᱸ
ᱦᱮᱸ ᱥᱮᱮ ᱵᱟᱝ ᱦᱳᱭ
ᱟᱫᱚ ᱱᱮᱛᱟᱨ ᱫᱚ ᱚᱱᱠᱟ ᱦᱮᱸ ᱞᱟᱹᱭ ᱵᱤᱱ
ᱦᱮᱸ ᱞᱟᱹᱭ ᱫᱟᱞᱤᱧ ᱱᱮᱛᱟᱨ ᱫᱚ ᱡᱮᱢᱚᱱ ᱚᱱᱠᱟ ᱮ ᱰᱟᱝᱨᱤ ᱠᱚᱛᱮ ᱥᱮ ᱱᱟᱦᱮᱞ ᱠᱚᱛᱮ ᱵᱟᱝᱵᱚᱱ ᱥᱤᱪᱚᱭᱭᱟ ᱠᱷᱮᱛ ᱠᱚᱦᱚᱸ ᱴᱟᱠᱴᱟᱨ ᱠᱚ ᱫᱟᱨᱟᱭ ᱛᱮᱵᱚᱱ ᱥᱤ ᱦᱚᱪᱚᱭᱮᱫᱼᱟ ᱚᱱᱠᱟᱜᱮ ᱱᱮᱛᱟᱨ ᱢᱟ ᱟᱨᱚ ᱚᱱᱠᱟ ᱟᱸᱡᱚᱢ ᱟᱠᱟᱫᱼᱟ ᱞᱤᱧ ᱡᱮ ᱟᱞᱮ ᱥᱮᱫ ᱦᱚᱸ ᱧᱮᱞᱮᱫ ᱜᱮᱭᱟᱞᱤᱧ ᱡᱮ ᱱᱮᱛᱟᱨ ᱢᱟ ᱦᱩᱲᱳ ᱤᱨ ᱞᱟᱹᱜᱤᱫ ᱛᱮᱦᱚᱸ ᱢᱮᱥᱤᱱ ᱩᱰᱩᱠ ᱟᱠᱟᱱᱟ ᱛᱟᱨᱯᱚᱨᱮ ᱨᱚᱦᱚᱭ ᱞᱟᱹᱜᱤᱫ ᱛᱮᱦᱚᱸ ᱢᱮᱥᱤᱱ ᱩᱰᱩᱠ ᱟᱠᱟᱱᱟ ᱢᱟᱱᱮ ᱚᱱᱠᱟ ᱪᱟᱥ ᱠᱟᱹᱢᱤ ᱞᱟᱹᱜᱤᱫᱤᱫ ᱛᱮ ᱥᱟᱱᱟᱢ ᱠᱤᱪᱷᱩ ᱞᱟᱹᱜᱤᱫ ᱛᱮᱜᱮ ᱚᱱᱠᱟ ᱢᱤᱫᱴᱟᱝ ᱢᱮᱥᱤᱱ ᱠᱚ ᱫᱟᱨᱟᱭ ᱛᱮ ᱛᱮᱜᱮ ᱠᱚᱨᱟᱣ ᱜᱟᱱᱚᱜ ᱠᱟᱱᱟ ᱦᱳᱭ
ᱟᱞᱮ ᱱᱮᱛᱟᱨ ᱫᱚ ᱚᱱᱟ ᱠᱟᱰᱟ ᱰᱟᱝᱨᱤ ᱱᱟᱦᱮᱞ ᱠᱚ ᱪᱟᱵᱟ ᱞᱮᱠᱟ ᱪᱟᱵᱟ ᱟᱠᱟᱱᱟ ᱟᱞᱮ ᱱᱚᱱᱛᱮ ᱫᱚ ᱡᱚᱛᱚᱱᱟᱜ ᱜᱟᱹᱰᱤ ᱛᱮᱜᱮ ᱦᱩᱭᱩᱜ ᱠᱟᱱᱟ ᱚᱱᱟ ᱛᱤᱨ ᱜᱮ ᱟᱫᱚ ᱦᱚᱲ ᱠᱚᱦᱚᱸ ᱟᱹᱰᱤ ᱥᱩᱵᱤᱫᱷᱟ
ᱦᱮᱸ ᱦᱮᱸ ᱱᱮᱛᱟᱨ ᱫᱚ ᱚᱱᱠᱟ ᱜᱮ ᱡᱟᱹᱥᱛᱤ ᱠᱟᱭᱛᱮ ᱢᱤᱥᱤᱱ ᱠᱚ ᱫᱟᱨᱟᱭ ᱛᱮᱜᱮ ᱠᱟᱹᱢᱤ ᱜᱟᱱᱚᱜ ᱠᱟᱱᱟ᱾
ᱦᱮᱸ ᱦᱮᱸ ᱛᱟᱦᱚᱞᱮ ᱟᱫᱚ ᱮᱻ ᱪᱮᱫ ᱪᱮᱫ ᱦᱳᱲᱳ ᱠᱚᱯᱮ ᱪᱟᱥ ᱜᱮᱭᱟ ᱟᱯᱮ ᱚᱱᱛᱮ ᱫᱚ ᱟᱫᱚ?
ᱟᱞᱮ ᱱᱚᱛᱮ ᱫᱚ ᱚᱱᱠᱟ ᱟᱹᱞᱤᱧ ᱫᱚ ᱫᱚᱢᱮ ᱫᱚ ᱵᱟᱹᱞᱤᱧ ᱵᱟᱲᱟᱭᱟ ᱚᱲᱟᱜ ᱠᱚᱨᱮ ᱞᱤᱧ ᱟᱸᱡᱚᱢ ᱵᱟᱲᱟ ᱟᱠᱟᱜ ᱠᱚᱣᱟ ᱮ ᱥᱚᱨᱱᱚ ᱠᱚ ᱛᱟᱨᱯᱚᱨᱮ ᱞᱚᱞᱟᱴ ᱠᱚ ᱛᱟᱨᱯᱚᱨᱮ ᱦᱩᱭᱩᱜ ᱠᱟᱱᱟ ᱠᱷᱚᱱᱰᱚ ᱜᱤᱨᱤ ᱵᱤᱵᱤ ᱮᱜᱟᱨᱚ ᱱᱚᱣᱟ ᱠᱚᱞᱤᱧ ᱟᱸᱡᱚᱢ ᱵᱟᱲᱟ ᱟᱠᱟᱫ ᱠᱚᱣᱟ ᱟᱫᱚ ᱫᱚᱢᱮ ᱫᱚ ᱵᱟᱹᱞᱤᱧ ᱵᱟᱲᱟᱭᱟ ᱱᱚᱣᱟ ᱠᱚᱜᱮ ᱞᱮ ᱪᱟᱥ ᱵᱟᱲᱟᱭ ᱜᱮᱭᱟ
ᱦᱮᱸ ᱟᱞᱮ ᱚᱱᱛᱮ ᱥᱚᱨᱱᱚ ᱠᱚᱫᱚ ᱠᱚ ᱪᱟᱥ ᱜᱮᱭᱟ ᱥᱚᱨᱱᱚ ᱞᱚᱞᱟᱴ ᱟᱨ ᱡᱟᱦᱟᱸ ᱵᱮᱱ ᱠᱮᱜᱼᱟ ᱛᱟᱨᱯᱚᱨ ᱚᱱᱟ ᱨᱚᱝᱠᱚᱨ ᱦᱳᱲᱳ ᱠᱚ ᱢᱮᱱᱟᱜᱼᱟ ᱚᱱᱟ ᱫᱚ ᱥᱤᱛᱩᱝ ᱫᱤᱱ ᱪᱟᱥᱟ ᱟᱨ ᱪᱤ ᱚᱱᱟ ᱫᱚ ᱡᱤᱞᱮᱧ ᱪᱟᱣᱞᱮ ᱠᱟᱱᱟ ᱚᱱᱟ ᱠᱚᱠᱚ ᱪᱟᱥ ᱜᱮᱭᱟ ᱛᱟᱯᱚᱨᱮ ᱵᱷᱳᱜᱽ ᱦᱳᱲᱳ ᱠᱚ ᱪᱟᱥᱟ
ᱦᱮᱸ ᱟᱹᱰᱤ ᱱᱟᱯᱟᱭ ᱵᱟᱭ ᱦᱮᱸ ᱵᱟᱹᱞᱤᱧ ᱟᱸᱡᱚᱢ ᱟᱠᱟᱜᱼᱟ ᱚᱱᱟ ᱫᱚ ᱱᱟᱜ ᱠᱷᱟᱱ
ᱦᱮᱸ ᱚᱱᱟ ᱫᱚ ᱡᱟᱦᱟᱸ ᱯᱟᱭᱮᱥ ᱯᱟᱭᱮᱥ ᱵᱚᱱ ᱡᱚᱢ ᱫᱚ ᱚᱱᱟ ᱯᱟᱭᱮᱥ ᱡᱟᱦᱟᱸ ᱪᱟᱣᱞᱮ ᱛᱮᱵᱚ ᱵᱮᱱᱟᱣᱟ ᱥᱮ ᱚᱱᱟ ᱚᱱᱟᱡᱽ ᱦᱮᱸ ᱦᱮᱸ ᱦᱳᱭ ᱟᱫᱚ ᱚᱱᱟ ᱫᱚ ᱫᱟᱢ ᱦᱚᱸ ᱵᱷᱟᱹᱜᱤ ᱫᱟᱢ ᱢᱮᱱᱟᱜᱼᱟ ᱚᱱᱟ ᱫᱚ ᱦᱳᱭ ᱚᱱᱟ ᱵᱷᱟᱹᱜᱤ
ᱟᱪᱪᱷᱟ ᱛᱟᱦᱚᱞᱮ ᱚᱱᱟᱴᱟᱜ ᱦᱳᱲᱳ ᱦᱚᱸᱯᱮ ᱪᱟᱥ ᱜᱮᱭᱟ
ᱦᱮᱸ
ᱦᱮᱸ
ᱦᱮᱸ ᱡᱷᱚᱛᱚ ᱨᱚᱠᱚᱢᱟᱜ ᱟᱞᱮ ᱚᱱᱛᱮ ᱫᱚ ᱡᱷᱚᱛᱚ ᱨᱚᱠᱚᱢᱟᱜ ᱜᱮᱠᱚ ᱪᱟᱥᱟ ᱛᱟᱯᱚᱨᱮ ᱚᱱᱟ ᱜᱷᱩᱴᱩ ᱦᱳᱲᱳ ᱠᱚ ᱡᱟᱦᱟᱸ ᱠᱚ ᱯᱮ ᱪᱟᱸᱫᱚ ᱛᱮᱜᱮ ᱚᱱᱟ ᱫᱚ ᱵᱤᱞᱤᱜᱼᱟ ᱡᱟᱦᱟᱸ ᱚᱱᱟ ᱜᱷᱩᱴᱩ ᱥᱚᱨᱱᱚ ᱠᱚ ᱞᱟᱹᱭᱟ ᱚᱱᱟ ᱦᱚᱠᱚ ᱪᱟᱥᱟ ᱟ ᱛᱟᱯᱚᱨᱮ ᱢᱟᱱᱮ ᱟᱹᱰᱤ ᱨᱚᱠᱚᱢ ᱦᱳᱲᱳ ᱠᱚ ᱪᱟᱥᱟ ᱟᱞᱮ ᱱᱚᱛᱮ ᱫᱚ
ᱦᱳᱭ ᱦᱳᱭ ᱦᱳᱭ ᱦᱮᱸ
ᱵᱟᱹᱲᱛᱤ ᱪᱟᱥᱚᱜᱼᱟ ᱛᱚ ᱚᱱᱟ ᱠᱷᱟᱹᱛᱤᱨ ᱟᱫᱚ
ᱟᱨ ᱛᱟᱦᱚᱞᱮ ᱟᱯᱮ ᱥᱮᱫ ᱫᱚ ᱟᱯᱮ ᱥᱮᱫ ᱫᱚ ᱛᱟᱦᱚᱞᱮ ᱚᱱᱠᱟ ᱜᱩᱦᱩᱢ ᱠᱚᱠᱚ ᱪᱟᱥ ᱜᱮᱭᱟ ᱥᱮ ᱵᱟᱝ
ᱮᱸᱻ ᱵᱟᱝᱜᱮ ᱜᱩᱦᱩᱢ ᱫᱚ ᱵᱟᱞᱮ ᱪᱟᱥ ᱜᱮᱭᱟ ᱟᱞᱮ ᱱᱚᱛᱮ ᱫᱚ
ᱜᱩᱦᱩᱢ ᱠᱚ ᱛᱟᱯᱚᱨᱮ ᱦᱩᱭᱩᱜ ᱠᱟᱱᱟ ᱮᱸᱻ ᱟᱸᱡᱚᱢ ᱟᱠᱟᱜᱼᱟ ᱞᱤᱧ ᱟᱹᱞᱤᱧ ᱦᱚᱸ ᱟᱞᱮ ᱥᱮᱫ ᱫᱚ ᱱᱚᱣᱟ ᱠᱚᱫᱚ ᱵᱟᱠᱚ ᱪᱟᱥ ᱜᱮᱭᱟ ᱚᱱᱮ ᱡᱟᱦᱟᱸ ᱵᱟᱫᱟᱢ ᱠᱚ ᱥᱤᱛᱩᱝ ᱫᱤᱱ ᱠᱚ ᱪᱟᱥ ᱜᱮᱭᱟ
ᱦᱮᱸ ᱵᱟᱫᱟᱢ ᱠᱚᱫᱚ ᱠᱚ ᱪᱟᱥ ᱜᱮᱭᱟ ᱟᱞᱮ ᱚᱱᱛᱮ ᱫᱚ
ᱟᱪᱪᱷᱟ ᱟᱪᱪᱷᱟ ᱦᱮᱸ ᱞᱟᱹᱭ ᱵᱤᱱ
ᱪᱟᱥ ᱜᱮᱭᱟ ᱛᱟᱨᱯᱚᱨᱮ ᱱᱤᱭᱟᱹ ᱠᱚᱜᱮ ᱱᱤᱭᱟᱹ ᱠᱚᱜᱮ ᱦᱩᱭᱩᱜᱼᱟ ᱟᱞᱮ ᱚᱱᱛᱮ
ᱟᱪᱪᱷᱟ ᱟᱪᱪᱷᱟ ᱟᱹᱰᱤ ᱱᱟᱯᱟᱭ ᱟᱞᱮ ᱥᱮᱫ ᱦᱚᱸ ᱚᱱᱠᱟ ᱮᱸᱻ ᱚᱱᱠᱟ ᱫᱚ ᱵᱟᱹᱱᱩᱜ ᱠᱚᱣᱟ ᱜᱩᱦᱩᱢ ᱠᱚ ᱵᱟᱠᱚ ᱪᱟᱥᱮᱫᱼᱟ ᱱᱮᱛᱟᱨ ᱫᱚ ᱚᱱᱠᱟ ᱵᱟᱝ ᱧᱮᱞᱚᱜ ᱠᱟᱱᱟ ᱟᱨ ᱵᱟᱫᱟᱢ ᱠᱚᱦᱚᱸ ᱚᱱᱠᱟ ᱠᱟᱡᱩ ᱵᱟᱫᱟᱢ ᱵᱟᱜᱟᱱ ᱢᱮᱱᱟᱜᱼᱟ ᱚᱱᱠᱟ ᱡᱟᱦᱟᱸ ᱦᱮᱸ ᱟᱸᱡᱚᱢ ᱠᱟᱜ ᱞᱤᱧ ᱡᱮ ᱵᱟᱹᱞᱤ ᱡᱟᱭᱜᱟ ᱨᱮᱜᱮ ᱡᱟᱦᱟᱸ ᱚᱱᱮ ᱵᱟᱫᱟᱢ ᱟᱵᱚ ᱠᱤᱨᱤᱧ ᱠᱟᱛᱮᱜ ᱵᱚᱱ ᱡᱚᱢ ᱜᱮᱭᱟ ᱱᱟ ᱠᱟᱛᱮᱫ ᱚᱱᱟ ᱵᱟᱫᱟᱢ ᱠᱚᱫᱚ ᱵᱟᱠᱚ ᱪᱟᱥ ᱟᱞᱮᱥᱮᱫ ᱟᱜᱠᱷᱟᱱ
ᱦᱮᱸ
ᱦᱳᱭ ᱚᱱᱠᱟ ᱠᱟᱡᱩ ᱵᱟᱫᱟᱢ ᱵᱟᱱ ᱠᱚ ᱢᱮᱱᱟᱜ ᱟᱠᱟᱜ ᱟᱪᱪᱷᱟ ᱟᱹᱰᱤ ᱱᱟᱯᱟᱭ ᱛᱟᱦᱚᱞᱮ ᱟᱯᱮ ᱥᱮᱫ ᱫᱚ ᱱᱚᱜᱼᱚᱭ ᱦᱟᱹᱛᱤ ᱠᱚᱠᱚ ᱪᱟᱞᱟᱣ ᱵᱟᱲᱟᱜ ᱜᱮᱭᱟ ᱥᱮ ᱵᱟᱝ
ᱦᱮᱸ ᱦᱟᱹᱛᱤ ᱦᱚᱸᱠᱚ ᱪᱟᱞᱟᱜ ᱜᱮᱭᱟ ᱢᱟᱱᱮ ᱟᱞᱮ ᱫᱚ ᱱᱚᱝᱠᱟᱱ ᱡᱟᱭᱜᱟ ᱢᱟᱱᱮ ᱟᱞᱮ ᱫᱚ ᱴᱷᱤᱠ ᱚᱱᱟ ᱵᱤᱨ ᱫᱤᱥᱚᱢ ᱦᱚᱸ ᱵᱤᱨ ᱫᱤᱥᱚᱢ ᱜᱮ ᱟᱨ ᱫᱚ ᱪᱟᱥ ᱵᱟᱥ ᱨᱮᱱᱟᱜ ᱥᱩᱵᱤᱫᱟ ᱦᱚᱸ ᱢᱮᱱᱟᱜ-ᱟ, ᱢᱟᱱᱮ
ᱟᱪᱪᱷᱟ ᱟᱪᱪᱷᱟ᱾
ᱚᱱᱮ ᱚᱱᱠᱟ ᱧᱚᱜ ᱡᱟᱭᱜᱟ ᱟᱨ ᱪᱮᱫ ᱟᱫᱚ ᱚᱱᱟ ᱠᱷᱟᱹᱛᱤᱨ ᱟᱞᱮ ᱚᱱᱛᱮ ᱫᱚ ᱦᱟᱛᱤ ᱦᱚᱸᱠᱚ ᱪᱟᱞᱟᱜ-ᱟ ᱯᱨᱟᱭ ᱧᱚᱜ ᱜᱮ ᱦᱟᱹᱛᱤ ᱠᱚᱫᱚ ᱠᱚ ᱪᱟᱞᱟᱜ ᱜᱮᱭᱟ ᱟᱫᱚ ᱟᱸ ᱡᱷᱚᱛᱚ ᱱᱟᱜ ᱜᱮ ᱦᱩᱭᱩᱜ ᱜᱮᱭᱟ ᱦᱟᱹᱛᱤ ᱮᱸ ᱦᱟᱹᱛᱤ ᱦᱚᱸᱠᱚ ᱪᱟᱞᱟᱜ ᱜᱮᱭᱟ ᱛᱟᱨᱯᱚᱨᱮ ᱮᱸᱜ ᱩᱱ ᱠᱩ ᱤᱭᱟᱹ ᱠᱚ ᱢᱮᱱᱟᱜ ᱠᱚᱣᱟ ᱩᱱᱠᱩᱼᱼ ᱩᱱᱠᱩ ᱦᱚᱨᱤᱱ ᱠᱚ ᱢᱮᱱᱟᱜ ᱠᱚᱣᱟ ᱚᱱᱟ ᱵᱤᱨ ᱵᱷᱤᱛᱤᱨ ᱨᱮ ᱤᱭᱟᱹ ᱠᱚ ᱟᱲᱟᱜ ᱟᱠᱟᱜ ᱠᱚᱣᱟ᱾ ᱱᱩᱠᱩ ᱡᱟᱦᱟᱸ ᱵᱚᱱᱚᱫᱚᱯᱛᱚᱨ ᱦᱳᱭ
ᱦᱮᱸ ᱜᱮ᱾
ᱠᱩᱞᱟᱹᱭ ᱠᱩᱞᱟᱹᱭ ᱠᱚᱫᱚ ᱟᱞᱮ ᱚᱱᱟ ᱪᱷᱟᱴᱠᱟ ᱠᱚᱨᱮ ᱠᱚ ᱫᱟᱬᱟ ᱵᱟᱲᱟᱭᱟ᱾ ᱟᱫᱚ ᱵᱟᱝᱟ ᱟᱫᱚ ᱟᱞᱮ ᱟᱹᱛᱩ ᱛᱟᱭᱱᱚᱢ ᱨᱮᱜ ᱵᱤᱨ ᱴᱟᱜ ᱢᱮᱱᱟᱜ-ᱟ ᱥᱟᱨᱡᱚᱢ ᱵᱤᱨ, ᱵᱤᱨ᱾ ᱦᱟᱨ ᱛᱩᱭᱩ ᱠᱷᱤᱸᱠᱬᱤ ᱱᱩᱠᱩ ᱠᱩᱢᱟ ᱚᱵᱻ ᱱᱮᱛᱟᱨ ᱢᱟ ᱥᱚᱦᱚᱨ ᱵᱟᱡᱟᱨ ᱠᱚᱨᱮ ᱦᱚᱸ ᱠᱚ ᱫᱟᱬᱟᱱ ᱠᱟᱱ᱾
ᱚ ᱦᱳᱭ᱾
ᱦᱮᱸ ᱛᱟᱦᱚᱞᱮ ᱩᱱᱠᱩ ᱦᱟᱹᱛᱤ ᱠᱚᱫᱚ ᱚᱱᱠᱟ ᱪᱟᱥ ᱟᱵᱟᱛ ᱠᱚᱨᱮ ᱱᱟᱜ ᱵᱟᱠᱚ ᱠᱷᱩᱛᱤᱭᱟ?
ᱦᱮᱸ ᱠᱷᱚᱛᱤᱭ ᱜᱮᱭᱟ, ᱟᱫᱚ ᱩᱱᱠᱩ ᱫᱚ ᱢᱟᱱᱮ ᱡᱚᱠ ᱛᱚᱠᱷᱚᱱ ᱛᱚᱠᱷᱚᱱ ᱫᱚ ᱵᱟᱝ ᱠᱚ ᱦᱤᱡᱩᱜ ᱜᱮᱭᱟ ᱢᱟᱱᱮ ᱚᱱᱠᱟ ᱴᱷᱤᱠ ᱚᱱᱟ ᱚᱠᱟᱞ ᱮᱠᱟ ᱚᱱᱮ ᱥᱚᱦᱨᱟᱭ ᱥᱚᱨᱦᱟᱭ ᱵᱚᱸᱜᱟ, ᱥᱚᱨᱦᱟᱭ ᱵᱚᱸᱜᱟ ᱠᱚ ᱦᱤᱡᱩᱜ-ᱟ᱾ ᱥᱚᱦᱨᱟᱭ ᱵᱚᱸᱜᱟ ᱠᱚ ᱦᱤᱡᱩᱜ-ᱟ ᱛᱚᱠᱷᱚᱱ ᱫᱚ ᱦᱩᱲᱩ ᱵᱮᱞᱮ ᱤᱫᱤᱜ-ᱟ ᱛᱚ ᱟᱫᱚ ᱛᱚᱠᱷᱚᱱ ᱢᱤᱫ ᱫᱷᱟᱣ ᱠᱚ ᱦᱤᱡᱩᱜ-ᱟ᱾ ᱛᱟᱨᱯᱚᱨᱮ ᱚᱱᱟ ᱰᱤᱥ ᱮᱸ ᱰᱤᱥᱮᱢᱵᱚᱨ ᱥᱮᱫ ᱢᱤᱫ ᱫᱷᱟᱣ ᱠᱚ ᱦᱤᱡᱩᱜ-ᱟ᱾ ᱟᱨ ᱚᱱᱟ ᱴᱷᱤᱠ ᱚᱱᱟ᱾ ᱢᱟᱱᱮ ᱟᱠᱚ ᱦᱟᱛᱤ‌ ᱫᱚ ᱮᱸ ᱦᱤᱡᱩᱜ ᱠᱷᱟᱱ ᱫᱚ ᱚᱱᱠᱟ ᱮᱸᱫ ᱢᱟᱱᱮ ᱟᱰᱤ ᱰᱷᱮᱨ ᱢᱤᱫ ᱫᱚᱞ ᱦᱟᱹᱛᱤ ᱠᱚ ᱦᱤᱡᱩᱜ-ᱟ ᱚᱱᱠᱟ ᱟᱫᱚ ᱤᱭᱟᱹ ᱵᱚᱱᱚ ᱫᱚᱯᱛᱚᱨ ᱨᱮᱱ ᱦᱚᱲ ᱢᱮᱱᱟᱜ ᱠᱚᱣᱟ ᱚᱸ ᱚᱱᱠᱟ ᱫᱚ ᱵᱟᱠ ᱠᱚ ᱦᱤᱡᱩᱜ ᱜᱮᱭᱟ᱾ ᱟᱫᱚ ᱢᱤᱫ ᱢᱤᱫᱴᱟᱹᱝ ᱵᱟᱨᱭᱟ ᱦᱟᱹᱛᱤ ᱢᱮᱱᱟᱜ ᱠᱚᱣᱟ ᱩᱱᱠᱩ ᱫᱚ ᱩᱱᱠᱩ ᱫᱚ ᱢᱟᱱᱮ ᱚᱱᱟ ᱚᱱᱟ ᱮᱨᱤᱭᱟ ᱨᱮᱜᱮ ᱠᱚ ᱛᱟᱦᱮᱱᱟ ᱩᱱᱠᱩ ᱫᱚ ᱩᱱᱠᱩ ᱫᱚ ᱯᱨᱟᱭ ᱧᱚᱜ ᱜᱮᱠᱚ ᱪᱟᱞᱟᱜ-ᱟ ᱩᱱᱠᱩ ᱦᱟᱹᱛᱤ ᱫᱚ ᱟᱫᱚ ᱩᱱᱠᱩ ᱫᱚ ᱵᱟᱠᱚ ᱵᱚᱫᱽᱢᱟᱥᱤ ᱜᱮᱭᱟ᱾ ᱚᱱᱟ ᱠᱷᱟᱹᱛᱤᱨ ᱫᱚ ᱟᱨ ᱵᱟᱝᱠᱷᱟᱱ ᱡᱟᱦᱟᱸ ᱢᱤᱫ ᱫᱚᱞ ᱫᱚᱞ ᱦᱟᱹᱛᱤ ᱠᱚ ᱪᱟᱞᱟᱜ-ᱟ ᱡᱮᱢᱚᱱᱼᱼ ᱪᱚᱞᱞᱤᱥ ᱴᱤ ᱯᱚᱧᱪᱟᱥ ᱴᱤ ᱚᱱᱠᱟ ᱢᱤᱫ ᱫᱷᱟᱣ ᱨᱮ ᱡᱩᱫᱤ ᱠᱚ ᱪᱟᱞᱟᱜ-ᱟ ᱛᱚᱠᱷᱚᱱ ᱫᱚ ᱟᱫᱚ ᱚᱱᱟ ᱦᱩᱲᱩ ᱠᱚ ᱡᱟᱦᱟᱸ ᱦᱟᱸ ᱪᱟᱥᱼᱵᱟᱥ ᱚᱱᱟ ᱫᱚᱠᱚ ᱠᱷᱟᱨᱟᱯ ᱚᱴᱚ ᱠᱟᱜ-ᱟ, ᱵᱚᱱᱟ ᱫᱚᱛᱚ ᱨᱤᱱ ᱢᱮᱱᱟᱜ ᱠᱚᱣᱟ ᱤᱫᱤ ᱠᱚᱣᱟ ᱠᱚ ᱞᱟᱜᱟ ᱠᱚᱣᱟ ᱠᱚ ᱦᱟᱱᱛᱮ ᱚᱱᱟ ᱚᱱᱟ ᱩᱲᱤᱥᱟ ᱚᱱᱟ ᱦᱟᱱᱟ ᱩᱲᱤᱥᱟ ᱥᱮᱛ ᱠᱚ ᱯᱟᱨᱚᱢ ᱜᱚᱜ ᱠᱟᱠᱚᱣᱟ᱾
ᱟᱪᱪᱷᱟ ᱟᱪᱪᱷᱟ ᱦᱮᱸ ᱟᱲᱤ ᱱᱟᱯᱟᱭ ᱟᱫᱚ ᱚᱱᱠᱟ ᱜᱮ ᱦᱟᱹᱛᱤ ᱠᱚ ᱨᱮᱱᱟᱜ ᱠᱚ ᱠᱷᱩ ᱠᱷᱩᱛᱤᱭᱟ ᱛᱟᱦᱚᱞᱮ ᱚᱱᱟ ᱟᱹᱰᱤ ᱮᱠᱟᱞ ᱵᱩᱡᱷᱟᱹᱜ-ᱟ ᱪᱟᱥ ᱟᱵᱟᱫᱽ ᱡᱩᱫᱤ ᱠᱚ ᱠᱷᱚᱛᱤᱭᱟ᱾ ᱢᱤᱫᱴᱟᱝ ᱪᱟᱥ ᱟᱵᱟᱫᱽ ᱫᱚ ᱢᱤᱫ ᱪᱟᱥ ᱞᱟᱹᱜᱤᱫ ᱛᱮ ᱛᱤᱱᱟᱹᱜ ᱟᱵᱚ ᱢᱮᱦᱱᱚᱛ